ᱦᱮᱞᱳ
ᱦᱮᱸ ᱡᱚᱦᱟᱨ ᱜᱮ ᱵᱚᱭᱦᱟ
ᱡᱚᱦᱟᱨ ᱜᱮ ᱡᱚᱦᱟᱨ ᱜᱮ
ᱨᱚᱲ ᱥᱯᱚᱥᱴᱚ ᱟᱡᱚᱢᱱᱚᱜ ᱠᱟᱱᱟ
ᱦᱮᱸ ᱦᱮᱸ ᱤᱧᱟᱹᱜ ᱪᱮᱫ ᱞᱮᱠᱟ ᱟᱸᱡᱚᱢᱚᱜ ᱠᱟᱱᱟ?
ᱦᱮᱸ ᱟᱢᱟᱜ ᱥᱯᱚᱥᱴᱚ ᱜᱮ ᱟᱡᱚᱢᱚᱜ ᱠᱟᱱᱟ
ᱚᱻ
ᱟᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱦᱚᱭ ᱚᱲᱟᱜ ᱥᱮᱫ ᱨᱮ ᱜᱮ ᱫᱩᱲᱩᱵ ᱵᱟᱲᱟ ᱦᱩᱭ ᱟᱠᱟᱱᱟ ᱦᱳᱭ ᱨᱤᱧ ᱩᱰᱩᱜᱽ ᱟᱠᱟᱱᱟ ᱦᱳᱭ ᱠᱚ ᱦᱚᱸ ᱵᱟᱭ ᱦᱳᱭ ᱮᱜ-ᱟ ᱟᱨ ᱯᱷᱮᱱ ᱠᱚ ᱪᱟᱹᱞᱩ ᱵᱟᱲᱟ ᱠᱟᱛᱮᱫ ᱚᱲᱟᱜ ᱥᱮᱫ ᱨᱮᱜᱮ ᱫᱩᱲᱩᱵ ᱵᱟᱲᱟ
ᱚ ᱟᱪᱪᱷᱟ ᱟᱪᱪᱷᱟ ᱚ ᱟᱯᱮ ᱫᱚ ᱵᱟᱡᱟᱨ ᱠᱚᱨᱮ ᱯᱮ ᱛᱟᱦᱮᱸᱱᱟ ᱥᱮ ᱪᱮᱫ ᱚᱱᱠᱟ ᱜᱟᱹᱲᱤ ᱠᱚ ᱨᱮᱱᱟᱜ ᱫᱚᱢᱮ ᱟᱣᱟᱡᱽ ᱟᱸᱡᱚᱢ ᱧᱟᱢᱚᱜ ᱠᱟᱱᱟ
ᱦᱚᱨ ᱫᱚ ᱟᱞᱮ ᱫᱚ ᱞᱮ ᱫᱷᱟᱨᱮᱜ ᱜᱮᱭᱟ ᱦᱚᱨ ᱠᱳ ᱛᱚ ᱢᱟᱱᱮ ᱢᱮᱱ ᱡᱟᱦᱟ ᱢᱮᱱᱟᱜᱼᱟ ᱚᱱᱟ ᱦᱚᱨ ᱫᱚᱢᱮ ᱛᱮᱫ ᱜᱮ ᱜᱟᱹᱰᱤ ᱪᱟᱞᱟᱜ ᱦᱚᱨ ᱫᱚ ᱦᱚᱨ ᱫᱷᱟᱨ ᱨᱮ ᱜᱮ ᱛᱟᱞᱮ ᱚᱲᱟᱜ ᱫᱚ
ᱟᱪᱪᱷᱟ ᱟᱪᱪᱷᱟ ᱦᱚᱨ ᱫᱷᱟᱨᱮ ᱨᱮ ᱜᱮ ᱵᱟᱝ
ᱛᱟᱦᱞᱮ ᱟᱯᱮ ᱥᱮᱱ ᱢᱟ ᱢᱟᱱᱮ ᱥᱤᱧ ᱦᱚᱸ ᱧᱤᱫᱟᱹ ᱦᱚᱸ ᱜᱟᱹᱰᱤ ᱚᱱᱟ ᱦᱚᱸ ᱥᱳᱢᱳᱭ ᱜᱮ ᱛᱚ ᱥᱟᱨᱟ ᱠᱷᱟᱹᱲᱤ ᱜᱮ ᱛᱚ ᱦᱟᱸᱜ ᱛᱟᱦᱚᱞᱮ ᱚᱱᱠᱟ ᱢᱟᱱᱮ ᱡᱟᱹᱯᱤᱫ ᱠᱚᱨᱮ ᱮᱴ..... ᱠᱮᱴᱚᱸᱬᱮ ᱵᱟᱝ ᱵᱩᱡᱷᱟᱹᱜ ᱜᱮᱭᱟ ᱥᱚᱵᱽ ᱥᱳᱢᱳᱭ ᱥᱟᱸᱰᱮ ᱜᱟᱹᱲᱤ ᱠᱚ ᱨᱮᱱᱟᱜ
ᱚᱱᱠᱟ ᱦᱚᱸ ᱦᱚᱸ ᱦᱩᱭ ᱟᱠᱟᱱᱟ ᱚᱱᱠᱟ ᱫᱚ ᱱᱟᱶᱟ ᱦᱚᱲ ᱫᱚ ᱡᱟᱦᱟᱸᱭ ᱠᱚ ᱦᱮᱡ ᱜᱚᱫᱚᱜ-ᱟ ᱩᱱᱠᱩ ᱫᱚ ᱠᱚ ᱟᱹᱬᱤᱥ ᱜᱮ ᱠᱚ ᱵᱩᱡᱷᱟᱹᱣᱟ ᱡᱟᱹᱯᱤᱫ ᱦᱚᱸ ᱵᱟᱝᱠᱚ ᱫᱟᱲᱮᱭᱟᱜᱼᱟ ᱢᱮᱱᱠᱷᱟᱱ ᱟᱫᱚ ᱟᱞᱮ ᱫᱚ ᱱᱮ ᱦᱚᱲ ᱫᱚ ᱦᱮᱣᱟ ᱦᱩᱭ ᱟᱠᱟᱱᱟ ᱛᱚ ᱟᱫᱚ ᱴᱷᱤᱠ ᱴᱷᱟᱠ ᱜᱮ ᱵᱩᱡᱩᱜᱚᱜ ᱠᱟᱱᱟ
ᱟᱪᱪᱷᱟ ᱟᱪᱪᱷᱟ
ᱟᱯᱮ ᱫᱚ ᱦᱚᱨ ᱠᱚᱫᱚ ᱪᱮᱫ ᱞᱮᱠᱟ ᱥᱟᱺᱜᱤᱱ ᱧᱚᱜ ᱯᱷᱟᱨᱟᱠᱚᱜᱼᱟ
ᱟᱞᱮ ᱫᱚ ᱡᱟᱭᱦᱳᱠ ᱟᱛᱩ ᱫᱤᱥᱚᱢ ᱫᱚ ᱯᱷᱟᱨᱟᱠ ᱜᱮ ᱞᱮ ᱛᱟᱦᱮᱱᱟ ᱞᱮ ᱟᱨᱠᱤ ᱦᱚᱨ ᱠᱷᱚᱱ ᱫᱚ ᱢᱟᱱᱮ ᱜᱟᱹᱰᱤ ᱫᱚ ᱡᱟᱣ ᱠᱷᱚᱱᱟᱜ ᱢᱚᱴᱚᱨ ᱥᱟᱭᱠᱮᱞ ᱛᱮᱫ ᱜᱮ ᱦᱟᱸᱜ ᱧᱮᱞᱛᱮ ᱧᱟᱢᱚᱜᱼᱟ ᱟᱨᱠᱤ ᱠᱤ ᱦᱟᱸᱜ ᱵᱟᱝᱠᱷᱟᱱ ᱚᱱᱟ ᱠᱷᱚᱱ ᱛᱚ ᱞᱟᱹᱴᱷᱩ ᱜᱟᱹᱰᱤ ᱠᱚᱫᱚ ᱦᱟᱸᱜ ᱧᱮᱞ ᱛᱮ ᱫᱚ ᱵᱟᱝᱞᱮ ᱧᱟᱢ ᱜᱮᱭᱟ ᱞᱮ ᱟᱨᱠᱤ ᱚᱱᱟ ᱫᱚ ᱡᱟᱭᱦᱳᱠ ᱚᱱᱠᱟ ᱵᱟᱡᱟᱨ ᱠᱚᱥᱮᱱ ᱩᱰᱩᱠ ᱵᱟᱲᱟ ᱞᱮᱱᱠᱷᱟᱱ ᱟᱹᱱᱤᱡ ᱜᱮ ᱧᱮᱞ ᱧᱟᱢᱚᱜᱼᱟ ᱚᱱᱟ ᱠᱚ ᱜᱟᱹᱰᱤ ᱠᱚ ᱫᱚ
ᱚᱲᱟᱜ ᱨᱮ ᱞᱟᱹᱭ ᱞᱮᱠᱟᱱ ᱟᱹᱛᱩ ᱨᱮᱢ ᱵᱚᱞᱚ ᱞᱮᱱᱠᱷᱟᱱ ᱜᱮ ᱜᱟᱹᱰᱤ ᱜᱷᱚᱲᱟ ᱨᱮᱱᱟᱜ ᱠᱚᱱᱳ ᱥᱟᱰᱮ ᱜᱮ ᱵᱟᱢ ᱟᱸᱡᱚᱢ
ᱦᱩᱸ ᱡᱷᱟᱹᱞ ᱜᱟᱹᱰᱤ ᱥᱮ ᱴᱨᱮᱹᱱ ᱫᱚ ᱛᱤᱱᱟᱹᱜ ᱯᱷᱟᱨᱟᱠᱚᱜ-ᱟ
ᱟᱨ ᱠᱚᱫᱚ ᱜᱚᱝᱠᱮ ᱚᱱᱟ ᱫᱚ ᱟᱹᱰᱤ ᱯᱷᱟᱨᱟᱠ ᱨᱮᱱᱟᱜ ᱢᱮᱱᱟᱜ ᱞᱮᱭᱟ ᱴᱨᱮᱠ ᱜᱟᱹᱰᱤ ᱠᱷᱚᱱ ᱫᱚ᱾ ᱨᱮᱞ ᱜᱟᱹᱲᱤ ᱥᱴᱚᱯᱮᱡ ᱠᱷᱚᱱ ᱫᱚ ᱞᱟᱹᱭ ᱞᱮᱠᱷᱟᱱ ᱟᱞᱮ ᱫᱚ ᱚᱱᱠᱟ ᱵᱤᱥ ᱛᱤᱨᱤᱥ ᱠᱤᱞᱳ ᱢᱤᱴᱟᱨ᱾ ᱥᱟᱺᱜᱤᱧ ᱡᱷᱟᱹᱞ ᱱᱟᱜ᱾
ᱚᱱᱠᱟ ᱡᱟᱦᱟᱸ ᱥᱮᱱ ᱚᱱᱠᱟ ᱪᱟᱞᱟᱣ ᱵᱟᱲᱟ ᱦᱳᱭ ᱞᱮᱱᱠᱷᱟᱱ᱾ ᱦᱳᱭ ᱵᱤᱥ ᱛᱤᱥ ᱠᱤᱞᱳ ᱢᱤᱴᱟᱨ ᱪᱟᱞᱟᱣ ᱦᱩᱭᱩᱜᱼᱟ᱾
ᱦᱳᱭ ᱛᱚᱵᱮ ᱟᱱᱟᱝ ᱜᱟᱹᱰᱤ ᱜᱷᱚᱲᱟ ᱠᱚᱢ ᱧᱟᱢᱟ ᱵᱟᱝ᱾ ᱛᱟᱦᱚᱞᱮ ᱜᱟᱹᱰᱤ ᱜᱷᱚᱲᱟ ᱠᱷᱚᱱ ᱫᱚ ᱟᱹᱰᱤ ᱛᱮᱫ ᱜᱮᱯᱮ ᱯᱷᱟᱨᱟᱠᱚᱜ ᱠᱟᱱᱟ᱾ ᱦᱳᱭ ᱟᱯᱮ ᱫᱚ᱾
ᱦᱮᱸ ᱦᱮᱸ᱾
ᱦᱳᱭ
ᱟᱹᱰᱤ ᱛᱮ
ᱵᱤᱨ-ᱵᱩᱨᱩ ᱠᱚ ᱫᱚ ᱛᱤᱱᱟᱹᱜ ᱯᱷᱟᱨᱟᱠᱟ᱾
ᱵᱤᱨ-ᱵᱩᱨᱩ ᱠᱚᱫᱚ ᱡᱟᱹᱥᱛᱤ ᱫᱚ ᱵᱟᱝ ᱯᱷᱟᱨᱟᱠᱟ᱾ ᱡᱮᱞᱮᱞᱮᱠᱟᱱ ᱚᱲᱟᱜ᱾ ᱠᱩᱰᱟᱹᱢ ᱨᱮ ᱞᱟᱹᱭ ᱞᱮᱱᱠᱷᱟᱱ ᱢᱟᱱᱮ᱾ ᱡᱮᱞᱮᱠᱟ ᱰᱩᱝᱨᱤ ᱢᱤᱫᱴᱟᱝ ᱨᱟᱠᱟᱵ ᱟᱠᱟᱱᱟ᱾
ᱦᱚᱸ
ᱚᱱᱮ ᱚᱱᱠᱟ᱾ ᱟᱫᱚ ᱡᱟᱭ ᱦᱳᱠ ᱩᱸ ᱟ- ᱵᱟᱡᱟᱨ ᱠᱚᱨᱮ ᱜᱮ ᱱᱤᱛᱚᱜ ᱫᱚ ᱛᱟᱦᱮᱸ ᱵᱟᱲᱟᱭ ᱦᱩᱭᱩᱜ ᱠᱟᱱᱟ ᱟᱨᱠᱤ ᱠᱟᱹᱢᱤ ᱦᱩᱫᱤᱥ ᱛᱮ᱾ ᱱᱚᱱᱛᱮ ᱨᱮᱜᱮ ᱠᱟᱹᱢᱤ ᱵᱟᱲᱟᱭ ᱦᱚᱭᱩᱜ-ᱟ᱾ ᱱᱚᱛᱮ ᱨᱮᱜᱮᱸᱛᱟᱦᱮᱸ ᱵᱟᱲᱟᱭ ᱦᱚᱭᱩᱜ ᱟᱹᱛᱩ ᱫᱤᱥᱚᱢ ᱫᱚ ᱚᱱᱠᱟ ᱫᱚ ᱢᱟᱡᱷᱮ ᱢᱚᱫᱽᱫᱷᱮ ᱪᱟᱞᱟᱣ ᱵᱟᱲᱟ ᱦᱩᱭᱩᱜ ᱜᱮᱭᱟ᱾
ᱠᱳᱢᱯᱟᱱᱤ ᱨᱮ ᱠᱟᱹᱢᱤ ᱜᱮᱭᱟᱢ
ᱦᱮᱸ ᱵᱷᱚᱭᱦᱟ
ᱠᱳᱢᱯᱟᱱᱤ ᱨᱮᱵᱤᱱ ᱠᱟᱹᱢᱤ ᱜᱮᱭᱟ ᱥᱮ ᱚᱱᱠᱟ ᱡᱟᱦᱟᱱᱟᱜ ᱫᱚᱠᱟᱱ ᱠᱚᱨᱮ᱾
ᱵᱟᱝ ᱠᱳᱢᱯᱟᱱᱤ ᱨᱮᱞᱤᱧ ᱠᱟᱹᱢᱤ ᱜᱮᱭᱟ ᱠᱳᱢᱯᱟᱱᱤ᱾
ᱦᱩᱸ ᱠᱳᱢᱯᱟᱱᱤ ᱨᱮ ᱱᱚᱣᱟ ᱦᱩᱞᱰᱤᱝ ᱠᱚᱨᱮᱱᱟᱜ ᱞᱤᱧ ᱠᱟᱹᱢᱤ ᱵᱟᱲᱟᱭ ᱜᱮᱭᱟ ᱦᱟᱸᱜ ᱠᱤ᱾
ᱳ
ᱦᱩᱸ ᱦᱩᱸ ᱩᱸ ᱟᱹᱵᱤᱱ ᱫᱚ ᱦᱟᱸᱜ ᱪᱮᱫ ᱠᱚᱵᱤᱱ ᱠᱟᱹᱢᱤ ᱵᱟᱲᱟᱭ ᱜᱮᱭᱟ᱾
ᱪᱮᱫ ᱟᱨᱚ ᱚᱲᱟᱜ ᱠᱚᱨᱮ ᱜᱮ᱾ ᱡᱟᱜᱮ ᱥᱚᱸᱜ ᱤᱱᱠᱟᱹ ᱫᱚ ᱚᱞᱚᱜ ᱯᱟᱲᱦᱟᱣ ᱪᱟᱞᱟᱜ ᱠᱟᱱᱟ ᱛᱚ ᱟᱫᱚ ᱚᱞᱚᱜ ᱯᱟᱲᱟᱣ᱾
ᱟᱪᱪᱷᱟ ᱟᱪᱪᱷᱟ᱾
ᱦᱮᱸ ᱜᱚᱝᱠᱮ ᱨᱚᱲ ᱵᱟᱝ ᱟᱡᱚᱢᱚᱜ ᱠᱟᱱ ᱛᱟᱵᱤᱱᱟ᱾
ᱜᱚᱝ ᱦᱮᱞᱳ ᱜᱚᱝᱠᱮ ᱱᱮᱴᱣᱟᱨᱠ ᱰᱤᱥᱴᱟᱵ ᱮᱫ ᱛᱟᱵᱤᱱᱟᱭ ᱠᱟᱹᱡ ᱥᱟ ᱯᱷᱟᱨᱟᱠᱚᱜ ᱵᱤᱱ᱾
ᱦᱮᱞᱳ,